ᱦᱮᱸ, ᱡᱚᱦᱟᱨ ᱜᱮ, ᱡᱚᱦᱟᱨ ᱜᱮ, ᱨᱚᱲ ᱠᱚᱵᱮᱱ ᱟᱸᱡᱚᱢ ᱧᱟᱸᱢᱮᱫ, ᱟᱛᱚ ᱟᱹᱞᱤᱧᱟᱜ ᱾
ᱦᱳᱭ, ᱟᱸᱡᱚᱢᱮᱜᱼᱟ, ᱞᱤᱧ ᱾
ᱚᱼ ᱟᱪᱪᱷᱟ ᱟᱪᱪᱷᱟ, ᱵᱷᱟᱜᱮ ᱠᱟᱛᱷᱟ, ᱛᱟᱦᱚᱞᱮ ᱜᱚᱝᱠᱮ, ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱦᱮᱸ, ᱱᱤᱛᱚᱜ ᱫᱚ ᱦᱟᱸᱜ, ᱡᱚᱢ ᱵᱟᱲᱟ ᱠᱟᱛᱮᱜ ᱦᱟᱸᱜ, ᱱᱚᱜ-ᱚᱭ ᱦᱟᱸᱜ, ᱫᱩᱲᱩᱵ ᱵᱟᱲᱟ ᱦᱩᱭ ᱟᱠᱟᱱᱟ ᱾
ᱟᱪᱪᱷᱟ
ᱟᱵᱮᱱ ᱜᱮ, ᱪᱤᱠᱟᱹᱭᱮᱜ-ᱟ ᱵᱮᱱ?
ᱟᱹᱞᱤᱧ ᱦᱚᱸ ᱱᱚᱜ-ᱚᱭ, ᱡᱚᱢ ᱵᱟᱲᱟ ᱠᱟᱛᱮᱫ, ᱫᱩᱲᱩᱵ ᱵᱟᱲᱟ ᱜᱮ, ᱦᱩᱭ ᱟᱠᱟᱱᱟ ᱾ ᱢᱤᱫ ᱫᱷᱟᱹᱨ ᱛᱟᱦᱚᱞᱮ ᱜᱚᱝᱠᱮ, ᱟᱯᱮ ᱥᱮᱫ ᱫᱚ, ᱫᱟᱜ ᱡᱟᱹᱲᱤ ᱫᱚ, ᱪᱮᱫ ᱞᱮᱠᱟ?
ᱦᱳᱸ ᱫᱟᱜ ᱟᱸᱻ ᱱᱮ, ᱛᱮᱦᱮᱱ ᱫᱚ ᱦᱟᱸᱜ, ᱫᱟᱜ ᱵᱟᱲᱟ ᱠᱮᱫ ᱜᱮᱭᱟ, ᱟᱨ ᱛᱮᱦᱮᱧ ᱜᱮ, ᱫᱟᱜ ᱟᱠᱟᱜ-ᱟ, ᱟᱨ ᱢᱚᱴᱟᱢᱩᱴᱤ, ᱵᱟᱨ ᱯᱮ ᱫᱤᱱ ᱞᱟᱦᱟᱭ ᱫᱟᱜ ᱟᱠᱟᱜᱼᱟᱭ, ᱟᱨ ᱵᱟᱭ ᱫᱟᱜ ᱟᱠᱟᱜᱼᱟᱭ ᱦᱟᱸᱜ,
ᱟᱪᱪᱷᱟ ᱾
ᱟᱯᱮ ᱥᱮᱱ ᱜᱮ ᱦᱟᱸᱜ, ᱪᱮᱫ ᱞᱮᱠᱟ? ᱜᱚᱝᱠᱮ
ᱟᱞᱮ ᱥᱮᱫ ᱢᱟ ᱫᱟᱜ ᱵᱳᱞᱛᱮ ᱧᱮᱞ ᱞᱮᱠᱷᱟᱱ ᱫᱚ, ᱞᱟᱦᱟᱛᱮ ᱟᱥᱟᱬ ᱵᱚᱸᱜᱟ ᱢᱟ ᱫᱟᱜ ᱜᱮ ᱵᱟᱭ ᱫᱟᱜ ᱠᱮᱫᱟᱭ᱾ ᱛᱟᱦᱚᱞᱮ ᱦᱚᱸᱜ-ᱚᱭ ᱠᱤᱪᱷᱩ ᱫᱤᱱ ᱵᱟᱨ ᱵᱟᱨ ᱯᱮ ᱫᱤᱱ ᱫᱷᱚᱨᱮ ᱜᱮ, ᱡᱟᱹᱥᱛᱤ ᱫᱟᱜ ᱟᱞᱮ ᱠᱟᱱᱟᱭ ᱾
ᱛᱟᱦᱚᱞᱮ ᱨᱚᱦᱚᱭ ᱵᱟᱲᱟ ᱛᱤᱱᱟᱹᱜ ᱜᱟᱱ ᱦᱟᱜ?
ᱨᱚᱦᱚᱭ ᱵᱟᱲᱟ ᱠᱚᱫᱚ ᱢᱟᱱᱮ, ᱯᱨᱟᱭ ᱞᱮᱠᱟ ᱞᱮ ᱪᱩᱠᱟᱹᱣ ᱟᱜᱩ ᱠᱟᱫᱟ᱾ ᱢᱟᱱᱮ ᱦᱚᱸᱜ-ᱚᱭ ᱢᱳᱴᱟᱢᱩᱴᱤ ᱯᱮ ᱯᱩᱱ ᱫᱤᱱᱮ ᱫᱟᱜ ᱠᱮᱫᱟ᱾ ᱛᱟᱦᱞᱮ ᱚᱱᱟ ᱞᱟᱦᱟ ᱠᱷᱚᱱᱜᱮ ᱨᱚᱦᱚᱭ ᱠᱚᱫᱚ ᱢᱟᱱᱮ ᱞᱟᱦᱟ ᱛᱮᱫᱚ ᱠᱚᱢ ᱠᱚᱢᱮ ᱫᱟᱜ ᱮᱫ ᱛᱟᱦᱮᱸᱫ ᱛᱟᱦᱚᱞᱮ ᱚᱱᱟ ᱠᱷᱚᱱ ᱜᱮ ᱨᱚᱦᱚᱭ ᱵᱟᱲᱟ ᱦᱩᱭᱩᱜ ᱠᱟᱱ ᱛᱟᱦᱮᱸᱫ ᱾ᱛᱟᱞᱦᱮ ᱟᱫᱚ ᱢᱳᱴᱟᱢᱩᱴᱤ ᱦᱚᱸᱜ-ᱚᱭ ᱯᱮ ᱯᱩᱱ ᱫᱤᱱ ᱦᱩᱭᱱᱟ ᱛᱟᱞᱦᱮ ᱫᱟᱜ ᱠᱤᱫᱟᱭ ᱵᱷᱟᱜᱤᱜᱮ, ᱛᱟᱞᱦᱮ ᱯᱨᱟᱭ ᱨᱚᱦᱚᱭ ᱫᱚ ᱚᱫᱫᱷᱮᱠ ᱢᱟᱱᱮ ᱯᱨᱟᱭ ᱞᱮᱠᱟ ᱜᱮᱞᱮ ᱪᱟᱵᱟ ᱟᱠᱟᱫᱟ᱾ ᱵᱟᱨ ᱯᱮ ᱵᱟᱨᱥᱤᱧ ᱯᱮ ᱢᱟᱦᱟ ᱜᱟᱱ ᱞᱟᱜᱟᱜᱼᱟ ᱪᱟᱵᱟ ᱛᱮ ᱟᱨᱠᱤ᱾
ᱟᱪᱪᱷᱟ, ᱛᱟᱦᱞᱮ ᱟᱯᱮ ᱥᱮᱱᱟᱜ ᱢᱟᱲᱟᱝ ᱥᱮᱫ ᱢᱟᱲᱟᱝ ᱜᱮᱠᱚ ᱟᱨᱟᱢᱵᱷᱚ ᱟᱠᱟᱜᱼᱟ᱾ ᱦᱮᱸᱜ ᱢᱮᱱ ᱫᱟᱞᱤᱧ ᱟᱯᱮᱥᱮᱫ ᱫᱚ ᱦᱟᱜ ᱢᱟᱲᱟᱝ ᱠᱚ ᱟᱨᱟᱢᱵᱷᱚ ᱟᱠᱟᱜᱼᱟ ᱵᱟᱝ? ᱟᱞᱮᱥᱮᱱ ᱫᱚ ᱦᱟᱸᱜ ᱮᱠᱷᱚᱱ ᱫᱚ ᱦᱟᱸᱜ, ᱟᱹᱣᱨᱤ ᱠᱚ ᱟᱨᱟᱢᱵᱚᱭᱟ ᱱᱚᱛᱮ ᱫᱚ ᱦᱟᱸᱜ ᱫᱟᱜ ᱜᱮᱛᱚ ᱛᱟᱭᱱᱚᱢ ᱠᱟᱜ-ᱟᱭ᱾
ᱟᱨ ᱱᱚᱛᱮ ᱫᱚ ᱦᱟᱸᱜ, ᱫᱟᱜ ᱵᱟᱝ ᱠᱷᱟᱹᱛᱤᱨ ᱛᱮᱜᱮ ᱦᱟᱸᱜ ᱨᱚᱦᱚᱭ ᱦᱚᱸ ᱵᱟᱝ ᱦᱩᱭ ᱠᱟᱱᱟ ᱾
ᱱᱚᱛᱮ ᱦᱚᱸ ᱢᱚᱱᱮ ᱠᱟᱜ ᱵᱮᱱ, ᱮᱠᱟᱞᱜᱮ ᱦᱟᱸᱜ ᱮᱠᱟᱞᱜᱮ ᱢᱟᱱᱮ ᱟᱹᱨᱤ ᱠᱚ ᱟᱨᱟᱢᱵᱚᱭᱟ᱾ ᱠᱤᱪᱷᱩ ᱜᱤᱞᱟᱱ ᱦᱚᱲ ᱠᱚ ᱟᱨᱟᱢᱵᱷᱚ ᱟᱠᱟᱜᱼᱟ ᱾ᱟᱨ ᱵᱟᱝᱠᱷᱟᱱ ᱫᱚ ᱵᱟᱝᱜᱮ᱾
ᱚ᱾ ᱛᱟᱦᱚᱞᱮ ᱜᱚᱝᱠᱮ ᱟᱯᱮ ᱥᱮᱫ ᱫᱚ, ᱦᱮᱸ ᱞᱟᱹᱭ ᱵᱤᱱ
ᱦᱮᱸ, ᱞᱟᱹᱭᱵᱤᱱ ᱢᱟ ᱟᱵᱮᱱ ᱜᱮ᱾
ᱞᱟᱹᱭ ᱤᱭᱟᱹ ᱛᱟᱦᱞᱮ ᱟᱯᱮ ᱫᱚ ᱟᱯᱮ ᱠᱚᱫᱚ ᱢᱟᱱᱮ ᱢᱚᱴᱟᱢᱩᱴᱤ ᱨᱚᱦᱚᱭ ᱠᱚᱫᱚ ᱯᱮ ᱟᱨᱚᱢᱵᱷᱛ ᱟᱠᱟᱫᱟ ᱥᱮ ᱟᱹᱣᱨᱤ?
ᱟᱹᱣᱨᱤ ᱦᱟᱸᱜ ᱟᱹᱣᱨᱤ ᱟᱨᱟᱢᱵᱚ ᱦᱩᱭᱩᱜᱼᱟ ᱾ᱢᱚᱴᱟᱢᱩᱴᱤ ᱢᱤᱫᱴᱟᱝ ᱳᱭ ᱡᱟᱦᱟᱸ ᱠᱚ ᱞᱟᱹᱭᱟ ᱟᱵᱚ ᱯᱟᱸᱪ ᱟᱹᱴᱤ ᱡᱟᱦᱟᱸ ᱠᱚ ᱢᱮᱛᱟᱜ, ᱢᱤᱫ ᱯᱟᱸᱪ ᱟᱹᱴᱤ ᱛᱮ ᱦᱩᱭᱠᱟᱱᱟ᱾
ᱦᱚᱭ, ᱟᱪᱪᱷᱟ ᱟᱪᱪᱷᱟ᱾
ᱵᱟᱠᱷᱟᱱ ᱫᱚ ᱟᱹᱛᱩ ᱫᱚ ᱦᱟᱸᱜ ᱯᱚᱨᱮ ᱜᱮ ᱦᱩᱭᱩᱜ ᱠᱟᱱᱟ ᱾ᱠᱤᱪᱷᱩ ᱜᱤᱞᱟ ᱫᱚ ᱟᱹᱣᱨᱤ ᱦᱟᱸᱜ ᱠᱚ ᱨᱚᱦᱚᱭᱟ ᱮᱠᱫᱚᱢ ᱮᱠᱟᱞ ᱜᱮ ᱦᱟᱸᱜ᱾
ᱟᱪᱪᱷᱟ ᱟᱪᱪᱷᱟ ᱾
ᱟ ᱛᱚᱞᱟ ᱠᱚᱦᱚᱸ, ᱢᱟᱱᱮ ᱪᱟᱨᱟ ᱠᱚᱦᱚᱸ ᱦᱩᱰᱤᱧ ᱦᱩᱰᱤᱧ ᱜᱮᱭᱟ᱾ ᱢᱟᱱᱮ ᱚᱠᱚᱭ ᱠᱚᱣᱟᱜ ᱢᱟᱱᱮ ᱫᱚᱥ ᱯᱚᱱᱨᱚ ᱫᱤᱱ ᱠᱩᱲᱤ ᱫᱤᱱ ᱦᱩᱭ ᱟᱠᱟᱱᱟ, ᱚᱱᱠᱟ ᱦᱩᱭ ᱟᱠᱟᱱᱟ ᱪᱟᱨᱟ᱾
ᱚ ᱚ ᱾ ᱢᱟᱱᱮ ᱪᱟᱨᱟ ᱠᱚᱦᱚᱸ, ᱟᱯᱮ ᱛᱚ ᱞᱮᱴ ᱠᱟᱱ ᱠᱟᱹᱴᱤᱡ ᱤᱭᱟᱹᱭᱟ ᱜᱤᱰᱤᱭᱟ ᱯᱮ ᱟᱨᱠᱤ?
ᱟᱞᱮ ᱜᱤᱰᱤ ᱢᱚᱸᱡᱽᱼᱟ ᱩᱱ ᱥᱚᱢᱚᱭ ᱦᱟᱸᱜ ᱫᱚᱢᱮ ᱡᱟᱹᱥᱛᱤ, ᱟᱹᱰᱤ ᱵᱟᱹᱲᱛᱤ ᱫᱟᱜ ᱠᱮᱫᱮᱜᱟᱭ ᱛᱚ ᱾ ᱡᱚᱠᱷᱚᱱ ᱪᱟᱨᱟ ᱪᱟᱨᱟ ᱜᱤᱰᱤ ᱴᱟᱭᱤᱢ ᱥᱚᱢᱚᱭ᱾
ᱦᱩᱸ᱾
ᱛᱟᱦᱚᱞᱮ ᱦᱟᱸᱜ ᱵᱟᱝ ᱵᱟᱭ ᱜᱟᱱᱚᱜ ᱠᱟᱱ ᱛᱟᱦᱮᱱᱟ᱾
ᱚ, ᱟᱪᱪᱷᱟ ᱟᱪᱪᱷᱟ ᱾
ᱚ, ᱚᱱᱟᱛᱮ ᱞᱮᱴ ᱠᱟᱱᱟ ᱦᱟᱸᱜ ᱾
ᱛᱟᱦᱚᱞᱮ ᱜᱚᱝᱠᱮ ᱟᱯᱮ ᱥᱮᱫ ᱫᱚ ᱦᱟᱸᱜ ᱫᱟᱜ ᱵᱟᱲᱟ ᱠᱟ ᱠᱟᱛᱮᱟᱞᱮ ᱦᱟᱸᱜ, ᱩᱫ ᱠᱚᱼᱫᱚ ᱤᱭᱟᱹ ᱠᱚᱫᱚ ᱠᱚ ᱮᱢᱚᱜ ᱠᱟᱱᱟ ᱪᱷᱟᱹᱛᱩ ᱠᱚ
ᱦᱮᱸ ᱩᱫ ᱯᱷᱩᱚᱴᱠᱟᱹ ᱠᱚ ᱢᱟ ᱚᱢᱚᱱᱚᱜ ᱠᱟᱱ ᱜᱮ ᱱᱤᱛᱚᱜ, ᱫᱟᱜᱟᱜ ᱫᱟᱜ ᱡᱟᱹᱯᱩ. ᱠᱷᱩᱫᱮᱱ ᱛᱟᱦᱞᱮ ᱠᱚᱫᱚ ᱢᱟᱱᱚᱜ ᱠᱟᱱ ᱜᱮᱭᱟᱱᱛ᱾
ᱛᱟᱦᱚᱞᱮ ᱡᱚᱢ ᱵᱟᱲᱟ ᱦᱩᱭ ᱟᱠᱟᱱ ᱜᱮᱭᱟ ᱥᱮ ᱵᱟᱝ?
ᱦᱩᱸ ᱡᱚᱢ ᱵᱟᱲᱟ ᱠᱚᱦᱚᱸ ᱦᱩᱭᱩᱜ ᱠᱟᱱ ᱜᱮᱭᱟ᱾
ᱟᱪᱪᱷᱟ ᱛᱟᱦᱞᱮ ᱵᱤᱨᱵᱩᱨᱩ ᱠᱚ ᱥᱩᱨ ᱧᱚᱜ ᱜᱮᱭᱟ ᱾ᱥᱮ ᱥᱟᱺᱜᱤᱧ ᱜᱮᱭᱟ?
ᱵᱤᱨᱵᱩᱨᱩ ᱠᱚᱼᱫᱚ ᱢᱟᱱᱮ ᱠᱷᱟᱹᱨᱟᱹᱭ ᱡᱟᱦᱟᱸ ᱢᱮᱱᱟᱜ, ᱛᱟᱵᱚᱱᱟ ᱥᱩᱨ ᱠᱷᱚᱱ ᱜᱮ ᱢᱮᱱᱟᱜᱼᱟ᱾ ᱟᱨᱠᱤ ᱵᱤᱨ ᱠᱚᱼᱫᱚ ᱟᱨᱠᱤ
ᱟᱪᱪᱷᱟ ᱛᱟᱦᱚᱞᱮ ᱜᱚᱝᱠᱮ ᱩᱱᱠᱩ, ᱮᱸ ᱮᱸ ᱡᱟᱦᱟᱱᱟᱼᱜ ᱡᱚ ᱵᱤᱞᱤ ᱠᱚ, ᱧᱟᱢᱚᱜ ᱜᱮᱭᱟ ᱥᱮ ᱵᱟᱝᱜᱮ
ᱡᱚᱼ ᱵᱤᱞᱤ ᱵᱚᱞᱛᱮ ᱫᱚ ᱟᱞᱮᱥᱮᱫ ᱫᱚ, ᱢᱟᱱᱮ ᱚᱱᱮ ᱱᱮᱛᱟᱨ ᱫᱚ ᱤᱭᱟᱹ ᱤᱭᱟᱹ ᱛᱮᱨᱮ ᱨᱮᱞᱤᱧ ᱞᱟᱹᱭᱮᱫᱭ-ᱟ᱾ ᱤᱭᱟᱹ ᱪᱮᱫ ᱠᱚ ᱞᱟᱹᱭᱟ ᱛᱟᱞᱮ ᱵᱤᱞᱤ ᱜᱮ, ᱵᱮᱥᱤ ᱵᱤᱞᱤᱜ ᱠᱟᱱᱟ ᱱᱮᱛᱟᱨ ᱢᱟ᱾
ᱵᱟᱝ ᱚᱱᱟ ᱵᱟᱫᱮ ᱠᱟᱛᱮᱫ ᱦᱚᱸ ᱡᱟᱦᱟᱸ᱾ ᱟᱵᱚ ᱛᱮᱨᱮᱞ ᱠᱚ ᱛᱟᱨᱚᱵ ᱠᱚ ᱧᱟᱢᱚᱜ ᱜᱮᱭᱟ ᱾ᱥᱤᱡᱤ ᱨᱮ ᱡᱟᱦᱟᱸ ᱠᱚ
ᱛᱮᱨᱮᱞ, ᱛᱟᱨᱚᱵ, ᱢᱮᱨᱮᱫ, ᱜᱩᱸᱰᱨᱩ, ᱥᱚᱥᱚ, ᱡᱚᱛᱚ ᱞᱮᱠᱟᱱᱟᱜ ᱜᱮ ᱢᱮᱱᱟᱜᱼᱟ᱾ ᱟᱞᱮ ᱥᱮᱫ ᱫᱚ ᱟᱫᱚ ᱱᱤᱛᱚᱜ ᱫᱚ ᱱᱤᱛᱚᱜ ᱛᱚᱢᱟ, ᱱᱤᱛᱚᱜ ᱛᱮᱨᱮᱞ ᱠᱚ ᱡᱚᱜ ᱠᱟᱱᱟ ᱾ ᱟᱫᱚ ᱩᱱᱟᱹᱜ ᱮᱠᱴᱟ ᱠᱷᱩᱵ ᱮᱠᱴᱟ ᱫᱚ ᱵᱟᱝ?
ᱟᱪᱪᱷᱟ ᱱᱤᱛᱚᱜ ᱫᱚ ᱦᱟᱸᱜ, ᱥᱤᱱᱢᱟ ᱥᱤᱡᱤᱱ ᱠᱚᱼᱫᱚ ᱵᱟᱝ ᱠᱟᱱ ᱜᱮᱭᱟ᱾
ᱦᱳᱭ, ᱦᱳᱭ
ᱛᱟᱦᱚᱞᱮ ᱩᱱᱠᱩ ᱫᱚ ᱜᱚᱝᱠᱮ ᱤᱭᱟᱹ ᱠᱚᱼᱫᱚ ᱠᱚ ᱦᱤᱡᱩᱜ ᱜᱮᱭᱟ᱾ ᱥᱮ ᱵᱟᱝ ᱥᱩ ᱯᱩᱠᱨᱤ ᱠᱚ, ᱦᱟᱹᱛᱤ ᱠᱚ, ᱤᱭᱟᱹ ᱠᱚ ᱡᱤᱭᱟᱹᱞᱤ ᱠᱚ
ᱢᱟᱱᱮ ᱦᱟᱹᱛᱤ ᱠᱚᱼᱫᱚ ᱵᱟᱠᱚ ᱦᱤᱡᱩᱜ ᱜᱮᱭᱟ ᱾ ᱢᱟᱱᱮ ᱥᱩᱠᱨᱤ ᱠᱚᱼᱫᱚ ᱢᱟᱱᱮ ᱢᱮᱱᱟᱜ ᱠᱚᱜᱮᱭ-ᱟ ᱾ ᱟᱨᱠᱤ ᱱᱮᱛᱟᱨ ᱢᱟ ᱱᱚᱜᱼᱚᱭ ᱦᱩᱲᱩ ᱠᱚ ᱢᱟᱱᱮ ᱠᱷᱮᱛ ᱠᱚᱨᱮ ᱠᱚ ᱟᱲᱜᱚᱱ ᱜᱮᱭᱟ ᱟᱨᱠᱤ᱾ ᱵᱮᱥᱤᱨ ᱵᱷᱟᱜᱽ ᱢᱟᱱᱮ ᱵᱤᱨ ᱠᱷᱚᱱᱟᱜ ᱟᱫᱚ ᱠᱷᱮᱛ ᱥᱮᱫ ᱠᱚ ᱦᱤᱡᱩᱜᱼᱟ ᱾ᱟᱞᱮ ᱥᱮᱫ ᱫᱚ ᱱᱩᱠᱩ ᱫᱚ᱾ ᱟ ᱥᱮᱸᱫᱽᱨᱟ ᱠᱚᱢᱟ ᱚᱱᱠᱟ ᱪᱟᱞᱟᱣ ᱵᱟᱲᱟ ᱦᱩᱭ ᱠᱟᱱ ᱜᱮᱭᱟ ᱾ ᱟᱫᱚ ᱢᱟᱱᱮ ᱵᱤᱨ ᱠᱚᱨᱮ ᱫᱚ ᱠᱷᱩᱵ ᱮᱠᱴᱟ ᱵᱮᱥᱤ ᱫᱚ ᱵᱟᱠᱚ ᱧᱟᱢᱚᱜᱼᱟ᱾ ᱟᱨ ᱜᱚᱡ ᱫᱚ ᱜᱚᱡ ᱵᱟᱲᱟ ᱦᱩᱭ ᱠᱟᱱ ᱜᱮᱭᱟ᱾ ᱢᱟᱡᱷᱮ ᱥᱟᱡᱷᱮ ᱟᱨᱠᱤ᱾ ᱩᱱᱟᱹᱜ ᱮᱠᱴᱟ ᱠᱷᱩᱵ ᱠᱩᱮᱥᱤᱭ ᱫᱚ ᱵᱟᱝ ᱟᱨᱠᱤ᱾
ᱛᱟᱦᱚᱞᱮ ᱟᱵᱮᱱ ᱫᱚ ᱪᱟᱞᱟ ᱵᱟᱲᱟᱜ ᱠᱟᱱᱟ ᱥᱮᱫᱽᱨᱟ ᱠᱚ?
ᱦᱳᱭ, ᱦᱳᱭ ᱪᱟᱞᱟᱣ ᱵᱟᱲᱟ ᱦᱩᱭ ᱟᱠᱟᱱ ᱜᱮᱭᱟ᱾ ᱟᱸ ᱚᱲᱟᱜ ᱥᱩᱨ ᱠᱷᱚᱱ ᱜᱮᱛᱚ ᱵᱤᱨ ᱛᱟᱦᱚᱞᱮ ᱪᱟᱞᱟᱣ ᱵᱟᱲᱟ᱾ ᱦᱩᱭ ᱠᱟᱱ
ᱟᱪᱪᱷᱟ -ᱟᱪᱪᱷᱟ᱾ ᱟᱞᱮ ᱥᱮᱫ ᱢᱟ ᱜᱚᱝᱠᱮ ᱦᱟᱸᱜ, ᱟᱹᱰᱤ ᱥᱟᱺᱜᱤᱧ ᱧᱚᱜ ᱜᱮᱭᱟ᱾ ᱵᱤᱨᱼᱵᱩᱨᱩ ᱠᱚ ᱦᱟᱸᱜ
ᱚ ᱟᱪᱪᱷᱟ ᱟᱪᱪᱷᱟ᱾
ᱱᱚᱛᱮ ᱫᱚ ᱦᱟᱸᱜ ᱚᱱᱠᱟ, ᱮᱠᱢᱟᱛᱨᱚ ᱥᱩᱠᱨᱤ ᱠᱚ ᱧᱟᱢᱚ-ᱜ ᱛᱟᱦᱮᱱᱟ᱾
ᱚᱻ ᱛᱟᱦᱚᱞᱮ ᱥᱩᱠᱨᱤ ᱠᱚᱼᱫᱚ ᱯᱮ ᱜᱚᱡ ᱵᱟᱲᱟ ᱟᱠᱟᱫ ᱠᱚᱣᱟ ᱥᱮ ᱵᱟᱝ?
ᱟᱞᱤᱧ ᱫᱚ ᱦᱟᱸᱜ ᱴᱷᱤᱠ ᱢᱟᱱᱮ ᱵᱟᱞᱤᱧ ᱪᱟᱞᱟᱣ ᱵᱟᱲᱟᱜ ᱜᱮᱭᱟ᱾ ᱟᱞᱤᱧ ᱫᱚ ᱦᱟᱸᱜ ᱰᱷᱮᱨ ᱚᱲᱟᱜ ᱠᱚᱼᱫᱚ ᱵᱟᱹᱞᱤᱧ ᱛᱟᱦᱮᱱ ᱜᱮᱭ-ᱟ᱾ ᱛᱚ
ᱚᱸ ᱟᱪᱪᱷᱟ ᱟᱪᱪᱷᱟ
ᱚᱸ ᱦᱟᱸᱜ ᱡᱟᱦᱟᱸ ᱠᱚ ᱢᱮᱛᱟᱜ ᱠᱟᱱᱟ᱾ ᱟᱵᱚᱣᱟ-ᱜ ᱤᱭᱟᱹ ᱠᱟᱹᱢᱤ ᱠᱚᱞᱤᱧ ᱪᱟᱞᱟᱜ ᱜᱮᱭ-ᱟ᱾ ᱢᱤᱥ ᱛᱷᱤᱨᱤ ᱠᱟᱹᱢᱤ ᱠᱚ, ᱚᱱᱟ ᱥᱮᱱᱴᱟᱨ ᱠᱟᱹᱢᱤ ᱠᱚ, ᱢᱟᱱᱮ ᱥᱮᱛᱟᱜ ᱞᱤᱧ ᱪᱟᱞᱟᱜᱼᱟ᱾ ᱟᱹᱭᱩᱵ ᱞᱤᱧ ᱦᱤᱡᱩᱜ ᱛᱟᱦᱮᱱᱟ᱾
ᱚ ᱟᱪᱪᱷᱟ, ᱟᱪᱪᱷᱟ ᱛᱟᱦᱚᱞᱮ ᱠᱟᱹᱢᱤ ᱤᱭᱟᱹ ᱚᱱᱟ ᱥᱮᱸᱫᱽᱨᱟ ᱠᱚᱨᱮ ᱴᱟᱭᱤᱢ ᱠᱚ, ᱢᱟᱱᱮ ᱮᱢᱱᱤ ᱪᱷᱩᱴᱤ ᱪᱷᱩᱴᱤ ᱠᱚ ᱫᱤᱱ ᱠᱚᱨᱮ ᱫᱚ ᱠᱚ ᱪᱟᱞᱟᱜ ᱜᱮᱭᱟ᱾ ᱟᱨᱠᱤ
ᱦᱮᱸ ᱡᱚᱠᱷᱚᱱ ᱪᱷᱩᱴᱤ ᱛᱟᱦᱮᱸ ᱞᱮᱱᱟ᱾ ᱛᱚᱠᱷᱚᱱ ᱫᱚᱞᱤᱧ ᱪᱟᱞᱟᱜ ᱜᱮᱭ-ᱟ᱾
ᱟᱪᱪᱷᱟ, ᱟᱪᱪᱷᱟ, ᱱᱟᱯᱟᱭ ᱠᱟᱛᱷᱟ ᱚᱱᱟ ᱦᱚᱸ᱾
ᱡᱟᱜᱮ ᱡᱟᱦᱟᱸ ᱢᱤᱫᱴᱟᱝ ᱵᱟᱨᱭ-ᱟ ᱾ᱦᱩᱭᱩᱜ ᱠᱟᱱ ᱨᱮ-ᱦᱚᱸ ᱠᱚ ᱚᱱᱟᱜᱮ ᱡᱟ ᱜᱮ ᱵᱟᱨ ᱯᱤᱥ ᱜᱟᱱ ᱧᱟᱢᱚᱜ ᱨᱮ-ᱦᱚᱸ᱾
ᱦᱩᱸ, ᱦᱩᱸ, ᱦᱩᱸ ᱦᱩᱸ ᱦᱳᱭ ᱦᱳᱭ ᱦᱳᱭ ᱠᱟᱛᱷᱟ ᱢᱟ ᱴᱷᱤᱠ ᱤᱭᱟᱹ ᱡᱤᱞᱤ ᱠᱷᱚᱱ ᱢᱟ ᱥᱮᱸᱫᱽᱨᱟ ᱜᱮ ᱡᱟᱹᱥᱛᱤ ᱡᱟᱹᱥᱛᱤ ᱨᱟᱹᱥᱠᱟᱹ ᱵᱩᱡᱷᱟᱹᱜᱼᱟ ᱟᱨᱠᱤ ᱥᱮᱸᱫᱽᱨᱟ ᱪᱟᱞᱟᱜ ᱦᱮᱸ,
ᱛᱟᱦᱚᱞᱮ ᱜᱚᱝᱠᱮ ᱟᱫᱚ ᱦᱟᱸᱜ ᱤᱭᱟᱹ ᱦᱩᱲᱩ ᱵᱟᱫᱮ ᱡᱟᱦᱟᱱᱟᱜ ᱠᱚ ᱪᱟᱥ ᱵᱟᱲᱟᱭ ᱜᱮᱭᱟ ᱥᱮ ᱵᱟᱝ ᱜᱮ?
ᱪᱮᱫ ᱞᱮᱠᱟ,
ᱢᱮᱱ ᱟᱹᱞᱤᱧ ᱱᱚᱣᱟ ᱡᱟ ᱡᱟᱦᱟᱸ ᱦᱩᱲᱩ ᱥᱤᱡᱤᱱ ᱛᱟᱵᱚᱱ ᱱᱤᱛᱚᱜ ᱫᱚ ᱦᱟᱸᱜ,
ᱦᱮᱸᱻ
ᱛᱟᱨ ᱡᱟᱦᱟᱱᱟᱜ ᱟᱨ ᱵᱟᱹᱲᱛᱤ ᱱᱟᱜ ᱮᱴᱟᱜ ᱠᱤᱪᱷᱩ ᱥᱤᱡᱤᱱ ᱨᱮ ᱡᱟᱦᱟᱸᱱᱟ ᱥᱚᱵᱡᱤ ᱠᱚ ᱪᱟᱥ ᱵᱟᱲᱟᱭ ᱦᱩᱭᱩᱜ ᱜᱮᱭᱟ ᱥᱮ ᱵᱟᱝ?
ᱦᱮᱸ ᱥᱚᱵᱽᱡᱤ ᱠᱚ ᱵᱚᱞᱛᱮ ᱫᱚ ᱟᱞᱮ ᱥᱤᱫ ᱱᱚᱛᱮ ᱫᱚ ᱵᱮᱥᱤ ᱟᱞᱩ ᱠᱚ ᱪᱟᱥᱟ ᱟᱞᱩ ᱟᱨ ᱛᱩᱨᱢᱩᱡᱽ ᱟᱨ ᱠᱚᱸᱰᱷᱟ ᱚᱱᱟ ᱠᱚᱜᱮ ᱵᱤᱥᱤ ᱪᱟᱥ ᱵᱟᱲᱟ ᱦᱩᱭᱩᱜ ᱜᱮᱭᱟ ᱟᱨᱠᱤ ᱟᱞᱮ ᱫᱚ ᱢᱟᱱᱮ ᱟᱞᱮ ᱠᱚᱫᱚ ᱢᱟᱱᱮ ᱵᱮᱥᱤ ᱛᱚᱨᱢᱩᱡᱽ ᱠᱚᱨᱮ ᱜᱮᱞᱮ ᱪᱟᱥ ᱜᱮᱭᱟ, ᱢᱟᱱᱮ ᱡᱟᱦᱟᱸᱭ ᱠᱚᱣᱟᱜ ᱫᱟᱜ ᱠᱚ ᱠᱩᱧ ᱠᱚ ᱢᱮᱱᱟᱜᱼᱟ ᱯᱩᱠᱷᱨᱤ ᱠᱚ ᱵᱟᱸᱫᱷ ᱠᱚ ᱟᱨᱠᱤ,
ᱟᱪᱪᱷᱟ᱾
ᱛᱟᱦᱞᱮ ᱟᱫᱚ ᱜᱟᱰᱟ ᱠᱚ ᱠᱮᱱᱮᱞ ᱠᱚ ᱵᱟᱹᱱᱩᱜ ᱜᱮᱭᱟ᱾
ᱜᱟᱰᱟ ᱠᱚ ᱠᱮᱱᱮᱞ ᱠᱚᱫᱚ ᱢᱮᱱᱟᱜ-ᱟ ᱠᱤᱱᱛᱩ ᱠᱟᱹᱴᱤᱡ ᱥᱟᱺᱜᱤᱧ ᱧᱚᱜ ᱨᱮ ᱢᱮᱱᱟᱜ-ᱟ, ᱦᱳᱭᱥᱮ ᱟᱫᱚ ᱚᱱᱛᱮ ᱫᱚ ᱠᱷᱮᱛ ᱠᱚᱢᱟ ᱵᱟᱹᱱᱩᱜ ᱢᱟᱱᱮ ᱵᱟᱨ ᱯᱮ ᱠᱤᱞᱳᱢᱤᱴᱟᱨ ᱥᱟᱺᱜᱤᱧ ᱨᱮ ᱢᱮᱱᱟᱜ-ᱟ ᱢᱟᱱᱮ ᱠᱷᱮᱛ ᱠᱚ ᱠᱷᱚᱱ, ᱥᱟᱦᱟᱨᱮ ᱢᱟᱱᱮ ᱟᱹᱰᱤ ᱥᱟᱺᱜᱤᱧ ᱨᱮ ᱟᱨᱠᱤ ᱾
ᱢᱟᱱᱮ ᱮᱢᱱᱤ ᱵᱟᱵᱮᱱ ᱟᱹᱜᱩ ᱵᱟᱲᱟᱭ ᱜᱮᱭᱟ ᱚᱱᱛᱮ ᱠᱷᱚᱱ ᱦᱟᱸᱜ ᱤᱭᱟᱹ ᱠᱟᱛᱮᱫ ᱟᱲᱮ ᱵᱟᱲᱟ ᱠᱟᱛᱮᱫ ᱦᱚᱸ ᱫᱟᱜ ᱠᱚ᱾
ᱵᱟᱝ ᱵᱟᱝ ᱟᱫᱚ ᱩᱱᱟᱹᱜ ᱥᱟᱺᱜᱤᱧ ᱠᱷᱚᱱ ᱫᱚ ᱢᱟᱱᱮ ᱟᱹᱜᱩ ᱫᱚ ᱚᱥᱚᱢᱵᱷᱚᱵ ᱠᱟᱱᱟ ᱟᱨᱠᱤ ᱟᱫᱚ ᱟᱞᱮᱭᱟᱜ ᱢᱟ ᱱᱚᱰᱮ ᱤᱱᱫᱮᱨᱮᱞ ᱢᱤᱫᱴᱟᱝ ᱠᱩᱧ ᱢᱮᱱᱟᱜᱼᱟ ᱦᱮᱸᱥᱮ ᱞᱟᱦᱟ ᱛᱮᱱᱟᱜ ᱛᱟᱦᱚᱞᱮ ᱚᱱᱟ ᱛᱮᱜᱮ ᱤᱭᱟᱹ ᱵᱟᱲᱟᱭ ᱦᱩᱭᱩᱜ ᱜᱮᱭᱟ ᱟᱨᱠᱤ᱾
ᱟᱪᱪᱷᱟ᱾
ᱦᱩᱸ
ᱟᱞᱮ ᱥᱮᱫ ᱦᱚᱸ ᱚᱱᱟ ᱠᱮᱱᱮᱞ ᱠᱚᱦᱚᱸ ᱵᱟᱹᱱᱩᱜᱼᱟ ᱜᱟᱰᱟ ᱠᱚᱦᱚᱸ ᱵᱟᱹᱱᱩᱜᱼᱟ᱾ ᱟᱹᱰᱤ ᱦᱟᱸᱜ ᱡᱟᱦᱟᱸ ᱢᱮᱱᱟᱜ ᱠᱚᱣᱟ ᱟᱵᱚᱣᱟᱜ ᱜᱟᱹᱰᱭᱟᱹ ᱠᱚ ᱢᱮᱛᱟᱜᱼᱟ ᱯᱩᱠᱷᱨᱤ ᱠᱚ ᱢᱮᱛᱟᱜᱼᱟ᱾
ᱦᱩᱸ,
ᱚᱱᱟ ᱠᱚᱜᱮ ᱦᱟᱸᱜ ᱡᱟᱦᱟᱸᱭ ᱠᱚᱨᱮ ᱢᱮᱱᱟᱜᱼᱟ ᱩᱱᱠᱩᱠᱚ ᱪᱟᱥ ᱵᱟᱲᱟᱭᱮᱫ ᱜᱮᱭᱟ ᱟᱨ ᱵᱟᱝᱠᱷᱟᱱ ᱫᱚ ᱦᱟᱸᱜ ᱪᱟᱥ ᱠᱚ ᱵᱟᱝᱜᱮ ᱦᱩᱭᱩᱜᱼᱟ᱾
ᱚᱸ ᱟᱪᱪᱷᱟ ᱟᱪᱪᱷᱟ᱾
ᱛᱟᱦᱚᱞᱮ ᱜᱚᱝᱠᱮ ᱢᱮᱱᱮ ᱟᱹᱞᱤᱧ ᱤᱭᱟᱹ ᱦᱟᱸ ᱪᱮᱫ ᱠᱚ ᱢᱮᱛᱟᱜ, ᱠᱟᱱᱟ ᱟᱵᱚ ᱥᱚᱨᱚᱦᱟᱭ ᱠᱚ ᱵᱟᱦᱟ ᱠᱚ ᱪᱮᱫ ᱠᱟ ᱵᱚᱱ ᱢᱟᱱᱟᱣ ᱜᱮᱭᱟ ᱚᱱᱛᱮ ᱦᱚᱸ ᱦᱩᱭᱩᱜ ᱜᱮᱭᱟ ᱥᱮ ᱵᱟᱝ ᱜᱮ ᱦᱩᱭᱩᱜᱼᱟ?
ᱦᱮᱸ ᱦᱮᱸ ᱦᱮᱸ ᱟᱹᱞᱤᱧ ᱥᱚᱨᱦᱟᱭᱞᱤᱧ ᱞᱟᱹᱭ ᱟᱵᱤᱱ ᱠᱟᱱᱟ ᱟᱞᱮ ᱥᱮᱫ ᱪᱮᱫᱠᱟ ᱦᱩᱭᱩᱜ ᱜᱮᱭᱟ ᱦᱳᱭᱥᱮ, ᱟᱞᱮ ᱥᱮᱫ ᱢᱟ ᱥᱚᱨᱦᱟᱭ ᱧᱮᱞ ᱞᱮᱠᱷᱟᱱ ᱛᱚ ᱱᱚᱝ ᱱᱚᱝᱠᱟ ᱢᱟᱱᱮ ᱧᱮᱞ ᱞᱮᱠᱷᱟᱱ ᱫᱚ ᱢᱟᱱᱮ ᱡᱮ ᱦᱤᱞᱳᱜ ᱥᱚᱨᱦᱟᱭ ᱛᱟᱵᱚᱱ ᱢᱟᱱᱮ ᱚᱱᱟ ᱡᱟᱦᱟᱸ ᱵᱚᱱ ᱢᱮᱛᱟᱜ ᱠᱟᱱᱟ ᱠᱟᱹᱞᱤ ᱯᱩᱡᱟᱹ ᱫᱚᱥᱟᱨ ᱛᱮᱥᱟᱨ ᱥᱮᱫ ᱦᱩᱭᱩᱜ-ᱟ ᱟᱨᱠᱤ ᱥᱚᱨᱦᱟᱭ ᱫᱚ ᱦᱳᱭᱥᱮ, ᱛᱟᱦᱚᱞᱮ ᱥᱚᱨᱦᱟᱭ ᱚᱱᱟ ᱫᱚᱥᱟᱨ ᱢᱟᱱᱮ ᱡᱮ ᱦᱤᱞᱳᱜ ᱥᱚᱨᱦᱟᱭ ᱠᱟᱱᱟ ᱛᱟᱦᱚᱞᱮ ᱚᱱᱟ ᱞᱟᱦᱟ ᱫᱤᱱ ᱟᱞᱮ ᱥᱮᱫ ᱫᱚ ᱢᱟᱱᱮ ᱡᱟᱜᱟᱣ ᱠᱚ ᱦᱤᱡᱩᱜ ᱜᱮᱭᱟ ᱜᱟᱹᱭ ᱡᱟᱜᱟᱣ ᱟᱨᱠᱤ ᱟᱹᱭᱩᱵ ᱵᱮᱲᱟ᱾ ᱜᱟᱹᱭ ᱡᱟᱜᱟᱣ ᱠᱚ ᱦᱤᱡᱩᱜ ᱜᱮᱭᱟ ᱟᱨ ᱱᱚᱝᱠᱟ ᱪᱟᱣᱞᱮ ᱠᱚ ᱟᱹᱫᱟᱹᱭ ᱦᱳᱭ ᱦᱳᱭ ᱦᱳᱭ ᱛᱟᱦᱚᱞᱮ ᱡᱮ ᱜᱟᱹᱭ ᱡᱟᱜᱟᱣ ᱠᱚ ᱦᱤᱡᱩᱜ ᱜᱮᱭᱟ ᱟᱨ ᱪᱟᱣᱞᱮ ᱠᱚᱠᱚ ᱟᱹᱫᱟᱹᱭ ᱤᱫᱤ ᱜᱮᱭᱟ ᱢᱟᱱᱮ ᱢᱟᱱᱮ ᱰᱚᱢ ᱠᱚᱦᱚᱸ ᱠᱚ ᱦᱤᱡᱩᱜ ᱜᱮᱭᱟ ᱟᱨ ᱢᱟᱱᱮ ᱟᱞᱮ ᱟᱹᱛᱩ ᱠᱚᱨᱮᱱ ᱤᱭᱟᱹ ᱦᱚᱲ ᱠᱚᱦᱚᱸ ᱠᱚ ᱢᱟᱱᱮ ᱠᱚ ᱩᱰᱩᱠᱚᱜ ᱜᱮᱭᱟ ᱢᱟᱱᱮ ᱵᱟᱨᱭᱟ ᱯᱮᱭᱟ ᱴᱤᱢ ᱠᱚ ᱚᱱᱠᱟ ᱢᱟᱱᱮ ᱴᱤᱢ ᱠᱟᱛᱮ ᱠᱚ ᱩᱰᱩᱜᱼᱟ ᱟᱨᱠᱤ᱾
ᱟᱪᱪᱷᱟ᱾
ᱛᱟᱯᱚᱨ ᱚᱱᱟ ᱚᱱᱟ ᱫᱤᱱ ᱫᱚ ᱦᱩᱭᱱᱟ ᱛᱟᱦᱚᱞᱮ ᱫᱚᱥᱟᱨ ᱫᱤᱱ ᱫᱚ ᱢᱟᱱᱮ ᱪᱮᱫ ᱠᱚ ᱪᱤᱠᱟᱹᱭᱟ ᱟᱞᱮ ᱥᱮᱫ ᱫᱚ ᱚᱱᱟ ᱱᱮᱛᱟᱨ ᱠᱚ ᱢᱟ ᱨᱟᱥᱛᱟ ᱠᱚ ᱢᱟᱱᱮ ᱟᱛᱩ ᱠᱚᱨᱮᱜ ᱢᱟ ᱨᱟᱥᱛᱟᱣ ᱠᱟᱫᱟ ᱠᱚ ᱰᱷᱟᱞᱟᱭ ᱨᱟᱥᱛᱟ ᱛᱟᱦᱚᱞᱮ ᱟᱫᱚ ᱢᱟᱱᱮ ᱚᱝᱠᱟ ᱠᱷᱩᱱᱴᱟᱹᱣ ᱫᱚ ᱟᱛᱩ ᱠᱚᱨᱮᱫ ᱫᱚ ᱵᱟᱝ ᱦᱩᱭᱩᱜᱼᱟ ᱛᱟᱦᱚᱞᱮ ᱢᱤᱫᱴᱟᱝ ᱯᱷᱟᱸᱠᱟ ᱡᱟᱭᱜᱟ ᱢᱮᱱᱟᱜᱼᱟ ᱵᱟᱭᱨᱮ ᱥᱮᱫ ᱨᱮ ᱢᱟᱱᱮ ᱵᱟᱭᱨᱮ ᱵᱚᱞᱛᱮ ᱟᱹᱛᱩ ᱯᱟᱱᱛᱮ ᱨᱮᱜᱮ ᱠᱷᱩᱱᱴᱟᱹᱣ ᱠᱚᱫᱚ ᱦᱩᱭᱩᱜ ᱜᱮᱭᱟ ᱢᱟᱱᱮ ᱦᱳᱭ ᱥᱮ ᱚᱸᱰᱮ ᱜᱮ ᱡᱚ ᱛᱚ ᱢᱤᱫᱴᱟᱝ ᱟᱠᱷᱲᱟ ᱞᱮᱠᱟ ᱠᱚ ᱡᱩᱛᱟ ᱟᱨ ᱚᱸᱰᱮ ᱜᱮ ᱢᱟᱱᱮ ᱠᱷᱩᱱᱴᱤ ᱠᱚ ᱵᱤᱫ ᱠᱟᱛᱮ ᱚᱸᱰᱮ ᱜᱮ ᱢᱟᱱᱮ ᱰᱟᱝᱨᱟ ᱠᱚ ᱠᱚ ᱤᱫᱤ ᱠᱚᱣᱟ ᱰᱟᱝᱨᱟ ᱠᱟᱰᱟ ᱠᱚ ᱛᱟᱦᱚᱞᱮ ᱚᱸᱰᱮ ᱜᱮ ᱠᱷᱩᱱᱴᱟᱹᱣ ᱠᱚᱫᱚ ᱦᱩᱭᱩᱜᱼᱟ ᱟᱨᱠᱤ᱾
ᱟᱪᱪᱷᱟ ᱟᱪᱪᱷᱟ᱾
ᱠᱷᱩᱱᱴᱟᱹᱣ ᱠᱚ ᱛᱮ ᱟᱫᱚ ᱢᱟᱱᱮ ᱚᱝᱠᱟ ᱞᱟᱹᱭ ᱜᱟᱱᱚᱜ ᱠᱷᱟᱱ ᱫᱚ ᱚᱝᱠᱟ ᱠᱷᱩᱱᱴᱟᱹᱣ ᱠᱚ ᱦᱩᱭ ᱠᱟᱛᱮ ᱟᱹᱭᱩᱵ ᱵᱮᱲᱟ ᱦᱮᱡ ᱠᱟᱛᱮ ᱫᱟᱠᱟ ᱠᱚ ᱡᱚᱢ ᱵᱟᱲᱟ ᱠᱟᱛᱮᱫ ᱟᱨᱚ ᱮᱱᱮᱡ ᱠᱚ ᱤᱭᱟᱹᱭᱟ, ᱛᱟᱦᱚᱞᱮ ᱮᱱᱮᱡ ᱟᱞᱮ ᱥᱮᱜ ᱢᱟ ᱵᱟᱨᱭᱟ ᱟᱛᱩ ᱠᱟᱱᱟ ᱦᱳᱭᱥᱮ, ᱛᱟᱦᱚᱞᱮ ᱥᱮᱛᱟᱜ ᱟᱭᱩᱵ ᱵᱟᱨ ᱤᱭᱟᱹ ᱢᱟᱱᱮ ᱥᱮᱛᱟᱜ ᱟᱭᱩᱵ ᱥᱟᱨᱟ ᱫᱤᱱ ᱠᱚ ᱮᱱᱮᱡᱟ ᱦᱳᱭᱥᱮ, ᱟᱨ ᱱᱚᱝᱠᱟ ᱧᱮᱞ ᱜᱟᱱᱚᱜ ᱠᱷᱟᱱ ᱫᱚ ᱧᱤ ᱫᱟᱹ ᱵᱮᱲᱟ ᱫᱚ ᱟᱞᱮ ᱴᱷᱮᱱ ᱫᱚ ᱢᱟᱱᱮ ᱠᱮᱞᱟᱯ ᱚᱲᱟᱜ ᱨᱮ ᱢᱟᱱᱮ ᱞᱟᱛᱟᱨ ᱠᱩᱞᱦᱤ ᱪᱮᱛᱟᱱ ᱠᱩᱞᱦᱤ ᱢᱟᱱᱮ ᱵᱟᱨᱭᱟ ᱤᱭᱟᱹ ᱞᱮᱠᱟ ᱦᱳᱭᱥᱮ, ᱛᱟᱦᱚᱞᱮ ᱚᱱᱮ ᱞᱟᱛᱟᱨ ᱠᱩᱞᱦᱤ ᱠᱷᱚᱱ ᱤᱭᱟᱹ ᱚᱸᱰᱮ ᱠᱮᱞᱟᱯ ᱚᱲᱟᱜ ᱢᱮᱱᱟᱜᱼᱟ ᱛᱟᱞᱟᱨᱮ, ᱟᱨ ᱪᱮᱛᱟᱱ ᱠᱩᱞᱦᱤ ᱨᱮ ᱢᱤᱫᱴᱟᱝ ᱦᱮᱸ ᱢᱟᱱᱮ ᱟᱨᱠᱤ ᱠᱮᱞᱟᱯ ᱚᱲᱟᱜ ᱴᱷᱮᱱ ᱪᱮᱛᱟᱱ ᱠᱩᱞᱦᱤ ᱥᱮᱫ ᱠᱷᱚᱱ ᱦᱚᱸ ᱠᱚ ᱦᱤᱡᱩᱜᱼᱟ, ᱞᱟᱛᱟᱨ ᱠᱩᱞᱦᱤ ᱥᱮᱫ ᱠᱷᱚᱱ ᱠᱚ ᱦᱤᱡᱩᱜᱼᱟ ᱢᱟᱱᱮ ᱟᱫᱚ ᱚᱝᱠᱟ ᱚᱝᱠᱟ ᱛᱮᱜᱮ ᱥᱮᱛᱟᱜᱚᱜ-ᱟ ᱟᱨᱠᱤ᱾
ᱛᱟᱦᱚᱞᱮ ᱟᱯᱮ ᱥᱮᱱ ᱫᱚ ᱨᱟᱥᱤ ᱟᱹᱛᱩ ᱠᱟᱱ ᱜᱮᱭᱟ ᱵᱟᱝ ᱜᱮ ᱜᱚᱝᱠᱮ?
ᱦᱳᱭ ᱦᱳᱭ ᱦᱳᱭ, ᱨᱟᱥᱤ ᱟᱹᱛᱩ ᱜᱮ ᱢᱟᱱᱮ ᱟᱹᱰᱤ ᱡᱮᱞᱮᱧ ᱟᱹᱛᱩ ᱫᱚ ᱛᱟᱦᱚᱞᱮ ᱟᱫᱚ ᱦᱟ ᱱᱛᱮ ᱠᱷᱚᱱ ᱦᱚᱸ ᱠᱚ ᱦᱤᱡᱩᱜᱼᱟ ᱱᱟᱛᱮ ᱠᱷᱚᱱ ᱦᱚᱸ ᱢᱟᱱᱮ ᱢᱤᱫᱴᱮᱱ ᱞᱮ ᱧᱟᱯᱟᱢᱚᱜᱼᱟ ᱟᱨᱠᱤ᱾ ᱛᱟᱯᱚᱨ ᱢᱤᱫ ᱥᱟᱶᱛᱮ ᱜᱚᱴᱟ ᱟᱛᱩᱞᱮ ᱮᱱᱮᱡᱟ ᱟᱨᱠᱤ᱾
ᱛᱟᱦᱚᱞᱮ ᱜᱚᱝᱠᱮ ᱚᱱᱟ ᱵᱟᱦᱟ ᱠᱚᱫᱚ ᱦᱟᱸᱜ ᱪᱮᱫ ᱞᱮᱠᱟ ᱯᱮ ᱢᱟᱱᱟᱣ ᱜᱮᱭᱟ? ᱵᱟᱦᱟ ᱟᱨ ᱥᱚᱦᱨᱟᱭ ᱫᱚᱢ ᱢᱮᱱ ᱞᱟᱹᱭ ᱠᱮᱫ ᱡᱮ ᱱᱚᱝᱠᱟ ᱦᱟᱸᱜ ᱚᱱᱠᱟ ᱢᱟ ᱢᱟᱱᱟᱣ
ᱦᱳᱭ ᱦᱳᱭ ᱾ ᱵᱟᱦᱟ ᱫᱚ ᱵᱚᱞᱛᱮ ᱜᱮᱞᱮ ᱟᱞᱮ ᱱᱚᱛᱮ ᱫᱚ, ᱵᱟᱦᱟ ᱫᱚ ᱞᱟᱹᱭ ᱜᱟᱱᱚᱜ ᱠᱷᱟᱱ ᱫᱚ ᱟᱵᱚᱣᱟᱜ ᱦᱳᱭᱥᱮ ᱵᱟᱦᱟ ᱫᱤᱱ ᱫᱚ ᱢᱟᱱᱮ ᱟᱞᱮ ᱫᱚ ᱢᱟᱱᱮ ᱡᱮ ᱦᱮᱞᱳᱜ ᱢᱟᱱᱮ ᱵᱟᱦᱟ ᱛᱟᱵᱚᱱ ᱦᱳᱭ ᱥᱮ ᱩᱢ, ᱥᱟᱹᱨᱫᱤ ᱟᱨ ᱡᱟᱞᱮ ᱦᱳᱭ ᱥᱮ ᱩᱢ ᱢᱟᱦᱟ ᱦᱤᱞᱳᱜ ᱫᱚ ᱟᱞᱮ ᱰᱟᱺᱜᱩᱣᱟᱹ ᱠᱚᱲᱟ ᱠᱚᱫᱚ ᱦᱮᱸ ᱥᱮ, ᱩᱝᱠᱩ ᱫᱚ ᱢᱟᱱᱮ ᱟᱞᱮ ᱫᱚ ᱦᱟᱱᱮ ᱡᱟᱦᱟᱸ ᱟᱥᱚᱞ ᱡᱟᱦᱮᱨ ᱛᱷᱟᱱ ᱦᱳᱭ ᱥᱮ ᱤᱳᱭ ᱚᱸᱰᱮ ᱡᱟᱦᱮᱨ ᱞᱮ ᱛᱟᱯᱚᱨᱮ ᱟᱨ ᱱᱚᱸᱰᱮ ᱦᱟᱲᱟᱢ ᱛᱷᱟᱱ ᱴᱷᱮᱱ ᱫᱚ ᱚᱸᱰᱮ ᱫᱚ ᱢᱟᱱᱮ ᱡᱟᱦᱟᱸᱭ ᱠᱚ ᱵᱟᱹᱦᱩᱣᱟᱱ ᱠᱚᱲᱟ ᱠᱚ ᱛᱟᱦᱚᱞᱮ ᱚᱸᱰᱮ ᱠᱚ ᱩᱝᱠᱩ ᱫᱚᱠᱚ ᱫᱟᱵᱟ ᱟᱨᱠᱤ᱾ ᱦᱩᱸ ᱛᱟᱯᱚᱨᱮ ᱚᱱᱟ ᱠᱚ ᱦᱩᱭ ᱵᱟᱲᱟ ᱠᱟᱛᱮᱜ ᱟᱫᱚ ᱛᱟᱨ ᱫᱚᱥᱟᱨ ᱦᱤᱞᱳᱜ ᱢᱟᱱᱮ ᱥᱟᱨᱫᱤ ᱦᱤᱞᱚᱜ ᱥᱟᱨᱫᱤ ᱦᱤᱞᱚᱜ ᱫᱚ ᱢᱟᱱᱮ ᱡᱚᱛᱚ ᱦᱚᱲ ᱠᱚ ᱪᱟᱞᱟᱜᱼᱟ ᱛᱟᱨᱯᱚᱨᱮ ᱚᱸᱰᱮ ᱯᱩᱡᱟᱹ ᱯᱟᱥᱟ ᱠᱚ ᱦᱩᱭᱩᱜᱼᱟ ᱛᱟᱯᱚᱨᱮ ᱚᱝᱠᱟ ᱤᱭᱟᱹ ᱠᱚ ᱦᱩᱭᱩᱜᱼᱟ ᱥᱮᱛᱟᱜ ᱵᱮᱲᱟ ᱱᱟᱭᱠᱮᱞᱮ ᱤᱫᱤᱭᱮᱭᱟ ᱢᱟᱱᱮ ᱤᱭᱟᱹ ᱠᱟᱛᱮᱜ ᱛᱟᱦᱚᱞᱮ ᱚᱝᱠᱟ ᱯᱩ ᱡᱟᱹ ᱵᱟᱲᱟ ᱠᱚ ᱦᱩᱭᱩᱜ, ᱢᱟᱱᱮ ᱤᱧ ᱤᱱ ᱛᱮᱜᱮ ᱢᱟᱡᱟᱱ ᱵᱟᱲᱟ ᱛᱟᱦᱚᱞᱮ ᱟᱻ ᱤᱭᱟᱹ, ᱩᱸᱻ ᱵᱚᱞᱛᱮ ᱜᱮᱞᱮ ᱢᱟᱱᱮ ᱢᱟᱡᱟᱱᱚᱜᱼᱟ ᱢᱟᱡᱟᱱ ᱠᱟᱛᱮ ᱟᱫᱚ ᱛᱟᱦᱚᱞᱮ ᱡᱷᱚᱛᱚ ᱦᱚᱲ ᱠᱚ ᱪᱟᱞᱟᱜᱼᱟ ᱥᱚᱲᱮ ᱠᱚᱫᱚ ᱢᱤᱫ ᱴᱷᱮᱱ ᱜᱮ ᱦᱩᱭᱩᱜ ᱛᱟᱞᱮᱭᱟ, ᱛᱟᱦᱚᱞᱮ ᱥᱚᱲᱮ ᱠᱚ ᱡᱚᱢ ᱵᱟᱲᱟ ᱠᱟᱛᱮ ᱟᱨᱚ ᱠᱚ ᱮᱱᱮᱡᱟ, ᱮᱱᱮᱡ ᱮᱱᱮᱡᱛᱮ ᱟᱨᱚ ᱢᱟᱱᱮ ᱞᱟᱹᱭ ᱜᱟᱱᱚᱜ ᱠᱷᱟᱱ ᱫᱚ ᱚᱝᱠᱟ ᱢᱟᱱᱮ ᱤᱭᱟᱹ ᱱᱟᱭᱠᱮ ᱡᱟᱦᱟᱸᱭ ᱢᱮᱱᱟᱭ ᱛᱟᱵᱚᱱᱟ ᱛᱟᱦᱚ ᱞᱮ ᱩᱱᱤ ᱛᱮ ᱜᱮ ᱢᱟᱱᱮ ᱟᱨᱚ ᱢᱟᱱᱮ, ᱚᱝᱠᱟ ᱚᱝᱠᱟ ᱛᱮ ᱠᱚ ᱟᱹᱜᱩᱭᱟ ᱟᱨᱠᱤ᱾ ᱛᱟᱦᱭᱞᱮ ᱟᱯᱮ ᱥᱮᱫ ᱫᱚ ᱜᱚᱝᱠᱮ ᱛᱟᱦᱚᱞᱮ ᱪᱮᱫᱠᱟ ᱤᱭᱟᱹ ᱵᱟᱦᱟ ᱫᱚ ᱦᱩᱭᱩᱜ ᱜᱮᱭᱟ ᱟᱨᱠᱤ?
ᱟᱞᱮ ᱥᱮᱜ ᱜᱚᱝᱠᱮ ᱡᱟᱦᱟᱸ ᱵᱮᱱ ᱞᱟᱹᱭ ᱠᱮᱜᱼᱟ, ᱚᱝᱠᱟ ᱢᱮᱱ ᱠᱟᱛᱮ ᱡᱟᱦᱟᱸ ᱵᱮᱱ ᱞᱟᱹᱭ ᱠᱮᱜᱼᱟ ᱚᱝᱠᱟ ᱜᱮ ᱦᱩᱭᱩᱜ ᱛᱟᱦᱮᱸᱱᱟ ᱟᱞᱮ ᱥᱮᱫ ᱦᱚᱸ, ᱮᱠ ᱢᱟᱛᱚ ᱥᱚᱨᱦᱟᱭ ᱛᱮᱫ ᱦᱟᱸᱜ ᱵᱷᱟᱹᱜᱤ ᱛᱟᱦᱮᱸᱱᱟ ᱵᱷᱟᱹᱜᱤ ᱵᱚᱞᱛᱮ ᱪᱮᱫ ᱞᱮᱠᱟ ᱦᱟᱸᱜ, ᱡᱟᱦᱟᱸ ᱵᱮᱱ ᱞᱟᱹᱭ ᱠᱮ ᱥᱚᱨᱦᱟᱭ ᱦᱚᱸ ᱚᱱᱠᱟ ᱜᱮ ᱦᱩᱭᱩᱜ ᱠᱟᱱᱟ ᱛᱚ ᱟᱞᱮ ᱥᱮᱱ ᱫᱚ ᱢᱚᱬᱮ ᱥᱤᱧ ᱢᱚᱬᱮ ᱡᱟᱦᱟᱸ ᱠᱚ ᱞᱟᱹᱭ ᱟᱵᱚ ᱦᱟᱸᱜ ᱦᱟᱲᱟᱢ ᱠᱚ ᱥᱮ ᱡᱟᱦᱟᱸ ᱞᱮᱠᱟ ᱠᱚ ᱢᱮᱱ ᱟᱠᱟᱜᱼᱟ ᱦᱳᱭ ᱢᱚᱬᱮ ᱥᱤᱧ ᱢᱚᱬᱮ ᱧᱤᱫᱟᱹ ᱦᱟᱸᱜ ᱟᱞᱮ ᱫᱚ ᱚᱱᱠᱟ ᱜᱮᱞᱮ ᱢᱟᱞᱟ ᱫᱷᱟᱨᱟ ᱾
ᱚ ᱟᱪᱪᱷᱟ ᱟᱪᱪᱷᱟ ᱾
ᱟᱞᱮ ᱥᱮᱱ ᱢᱟ ᱚᱱᱠᱟ ᱜᱮ ᱦᱩᱭᱩᱜᱱᱟ ᱟᱯᱮ ᱛᱟᱦᱚᱞᱮ ᱤᱭᱟᱹ ᱤᱭᱟᱹ ᱟᱯᱮᱥᱮᱱ ᱫᱚ ᱦᱟᱸᱜ ᱢᱟᱱᱮ ᱤᱭᱟᱹ ᱵᱟᱦᱟ ᱵᱷᱚᱨ ᱵᱟᱦᱟ ᱦᱟᱸᱜ ᱢᱮᱱ ᱜᱟᱱᱚᱜᱼᱟ ᱢᱟᱜ ᱢᱚᱬᱮ ᱠᱚ ᱢᱟᱱᱟᱣ ᱢᱟᱱᱟᱣ ᱜᱮᱭᱟᱥᱮ ᱵᱟᱝ ᱦᱩᱭᱩᱜᱼᱟ ᱾
ᱢᱟ ᱢᱟᱜ ᱢᱚᱬᱮ ᱵᱚᱞᱛᱮ ᱫᱚ ᱟᱞᱮ ᱥᱮᱫ ᱥᱮᱫ ᱫᱚ ᱚᱱᱠᱟ ᱮᱠᱴᱟ ᱠᱷᱩᱵ ᱮᱠᱴᱟ ᱫᱚ ᱢᱟᱜ ᱢᱚᱬᱮ ᱫᱚ ᱚᱱᱠᱟ ᱮᱠᱴᱟ ᱫᱚ ᱵᱟᱝ ᱦᱩᱭᱩᱜ ᱜᱮᱭᱟ ᱟᱨᱠᱤ ᱾ ᱢᱟᱱᱮ ᱵᱟᱦᱟ ᱜᱮ ᱦᱩᱭᱩᱜ ᱜᱮᱭᱟ ᱟᱨᱠᱤ ᱢᱟᱜ ᱢᱚᱬᱮ ᱫᱚ ᱟᱞᱮ ᱢᱟᱱᱮ ᱯᱟᱥᱟᱯᱟᱥᱤ ᱟᱹᱛᱩ ᱠᱚᱨᱮ ᱢᱟᱱᱮ ᱦᱩᱭᱩᱜ ᱜᱮᱭᱟ ᱟᱨᱠᱤ ᱢᱟᱜ ᱢᱚᱬᱮ ᱫᱚ ᱟᱞᱮ ᱫᱚ ᱟᱹᱣᱨᱤ ᱞᱮ ᱢᱟᱱᱮ ᱟᱹᱣᱨᱤ
ᱦᱚᱭ ᱟᱵᱚ ᱥᱮᱫ ᱢᱟᱱᱮ ᱚᱱᱛᱮ ᱫᱚ ᱦᱟᱸᱜ ᱢᱮᱱ ᱮᱠᱪᱩᱭᱮᱞᱤ ᱢᱮᱱ ᱜᱟᱱᱚᱜᱼᱟ ᱾